ᱦᱮᱞᱳ?
ᱦᱮᱸ ᱨᱚᱲ ᱟᱸᱡᱚᱢᱚᱜ ᱠᱟᱱᱟ?
ᱢᱚᱴᱟᱢᱩᱴᱤ ᱟᱢᱟᱜ ᱨᱚᱲ ᱫᱚ ᱟᱹᱰᱤ ᱱᱟᱭ ᱱᱟᱯᱟᱭ ᱜᱮ ᱟᱸᱡᱚᱢᱚᱜ ᱠᱟᱱᱟ ᱛᱚᱼᱼ ᱤᱧᱟᱹᱜ ᱨᱚᱲ ᱜᱮ ᱦᱟᱸᱜ ᱪᱮᱫ ᱞᱮᱠᱟᱢ ᱟᱸᱡᱚᱢ ᱧᱟᱢ ᱮᱫᱟ?
ᱦᱮᱸ, ᱟᱢᱟᱜ ᱨᱚᱲ ᱦᱚᱸ ᱢᱟᱱᱮ ᱟᱹᱰᱤ ᱢᱚᱸᱡᱽ ᱛᱮᱜᱮ ᱟᱸᱡᱚᱢ ᱧᱟᱢᱚᱜ ᱠᱟᱱ ᱜᱮᱭᱟ ᱾
ᱛᱚ ᱟᱢ ᱨᱚᱲ ᱥᱚᱢᱚᱭ ᱦᱟᱸᱜ ᱢᱤᱫ ᱴᱮᱱ ᱪᱮᱫ ᱪᱚᱝ ᱦᱟᱸᱜ ᱵᱮᱠᱜᱨᱟᱣᱩᱱᱴᱼᱟ ᱟᱸᱡᱚᱢ ᱦᱤᱡᱩᱜ ᱠᱟᱱᱟ? ᱛᱚ ᱚᱱᱟ ᱦᱟᱸᱜ ᱢᱮᱱᱴᱮᱱ ᱫᱚᱦᱚᱭ ᱢᱮ ᱾
ᱴᱷᱤᱠ ᱟᱪᱷᱮ ᱾
ᱛᱚ ᱢᱟᱲᱟᱝ ᱨᱮ ᱡᱚᱦᱟᱨ ᱢᱟ ᱵᱟᱞᱟᱝ ᱢᱮᱱ ᱠᱟᱫᱟ ᱛᱚ, ᱡᱚᱦᱟᱨ ᱾ ᱡᱚᱦᱟᱨᱤᱧ ᱪᱟᱞᱟᱢ ᱠᱟᱱᱟ, ᱛᱚ ᱟᱛᱟᱝ ᱛᱤᱧ ᱢᱮ?
ᱦᱩᱸ ᱡᱚᱦᱟᱨ ᱜᱮ ᱾
ᱴᱷᱤᱠ ᱡᱚᱦᱟᱨ ᱜᱮ ᱛᱚ, ᱱᱚᱣᱟ ᱪᱮᱫ ᱞᱮᱠᱟ ᱱᱟᱯᱟᱭ ᱵᱟᱲᱟ ᱜᱮᱭᱟ ᱜᱮᱭᱟᱢ ᱛᱚ?
ᱦᱮᱸ ᱱᱤᱛᱚᱜ ᱫᱚ ᱦᱟᱸᱜ ᱱᱚᱜᱼᱚᱭ ᱪᱟᱸᱫᱚ ᱵᱚᱸᱜᱟ ᱦᱟᱜ ᱫᱟᱭᱟ ᱫᱩᱞᱟᱹᱲ ᱛᱮ ᱾ ᱱᱟᱯᱟᱭ ᱜᱮ ᱢᱮᱱᱟᱜ ᱟᱠᱟᱫ ᱫᱤᱧᱟ ᱟᱨ ᱚᱲᱟᱜ ᱨᱮᱱ ᱦᱚᱲ ᱠᱚᱦᱚᱸ ᱦᱟᱜ ᱥᱟᱱᱟᱢ ᱜᱮ ᱱᱟᱯᱟᱭ ᱜᱮ ᱢᱮᱱᱟᱜ ᱠᱟᱜ ᱠᱚᱣᱟ ᱾ ᱟᱢ ᱜᱮ ᱚᱠᱟ ᱞᱮᱠᱟ ᱢᱮᱱᱟᱜ ᱟᱠᱟᱫ ᱢᱮᱭᱟ ᱟᱨ ᱚᱲᱟᱜ ᱨᱮᱱ ᱦᱚᱲ ᱠᱚ ᱪᱮᱫᱞᱮᱠᱟ ᱢᱮᱱᱟᱜ ᱠᱚᱣᱟ?
ᱦᱳᱭ ᱤᱧ ᱦᱚᱸ ᱟᱹᱰᱤ ᱱᱟᱯᱟᱭ ᱜᱮ ᱢᱮᱱᱟᱜ ᱟᱠᱟᱫᱤᱧ ᱦᱟᱸᱜ ᱱᱤᱛ ᱵᱷᱳᱨ ᱫᱚ᱾ ᱟᱨ ᱚᱲᱟᱜ ᱨᱮᱱ ᱦᱚᱲ ᱦᱚᱸ ᱟᱹᱰᱤ ᱱᱟᱭ ᱱᱟᱯᱟᱭ ᱜᱮ ᱢᱮᱱᱟᱜ ᱵᱟᱲᱟ ᱟᱠᱟᱜ ᱠᱚᱣᱟ ᱾ ᱪᱟᱸ ᱪᱟᱸᱫᱚ ᱵᱚᱸᱜᱟ ᱫᱟᱭᱟ ᱟᱥᱤᱨᱵᱟᱫᱽ ᱛᱮ ᱟᱨ ᱠᱷᱚᱡᱚᱜ ᱠᱟᱱᱟᱞᱤᱧ, ᱡᱟᱛᱮ ᱡᱮᱢᱚᱱ ᱱᱚᱝᱠᱟ ᱜᱮ ᱱᱟᱯᱟᱭ ᱜᱮ ᱵᱚᱱ ᱛᱟᱦᱮᱱ ᱾ ᱛᱚ ᱟᱹᱰᱤ ᱵᱷᱟᱹᱜᱮ ᱟᱜ ᱦᱩᱭᱩᱜᱼᱟ ᱪᱮᱫᱟᱜ ᱥᱮ ᱟᱵᱚᱣᱟᱜ ᱚᱠᱟᱴᱟᱜ ᱦᱩᱲᱩ ᱨᱚᱦᱚᱭ ᱥᱤᱡᱮᱱ ᱥᱮ ᱠᱟᱹᱢᱤ ᱨᱮᱭᱟᱜ ᱥᱤᱡᱮᱱ ᱠᱟᱱ ᱛᱟᱵᱚᱱᱟ, ᱡᱩᱫᱤ ᱟᱵᱚ ᱡᱚᱛᱚ ᱦᱚᱲ ᱜᱮ ᱡᱩᱫᱤ ᱱᱟᱭ ᱱᱟᱯᱟᱭ ᱵᱚᱱ ᱛᱟᱦᱮᱱᱟ ᱾ ᱛᱚ ᱟᱹᱰᱤ ᱱᱟᱯᱟᱭ ᱜᱮ ᱱᱚᱣᱟ ᱠᱚ ᱠᱟᱹᱢᱤ ᱵᱚᱱ ᱠᱟᱹᱢᱤ ᱤᱫᱤ ᱫᱟᱲᱮᱭᱟᱜᱼᱟ ᱾
ᱦᱳᱭ ᱦᱳᱭ ᱾
ᱛᱚ ᱵᱮ ᱢᱮᱱᱮᱫ ᱠᱟᱱᱟᱞᱤᱧ ᱡᱚᱢ ᱵᱟᱲᱟ ᱜᱮᱛᱟ ᱵᱮᱱ?
ᱦᱮᱸ ᱡᱚᱢ ᱵᱟᱲᱟ ᱠᱚ ᱫᱚ ᱱᱚᱜᱼᱚᱭ ᱢᱤᱫ ᱜᱚᱰᱮᱠ ᱢᱟᱲᱟᱝ ᱨᱮᱫᱚ ᱦᱩᱭ ᱮᱱᱟ ᱾ ᱟᱨ ᱟᱹᱵᱤᱱ ᱜᱮ ᱡᱚᱢ ᱵᱟᱲᱟ ᱠᱮᱫᱟ ᱵᱤᱱ ᱥᱮ ᱵᱟᱝ?
ᱦᱳᱭ ᱟᱹᱞᱤᱧ ᱦᱚᱸᱞᱤᱧ ᱡᱚᱢ ᱵᱟᱲᱟ ᱠᱮᱫᱟ, ᱛᱷᱚᱲᱟᱜᱟᱱ ᱞᱟᱦᱟ ᱧᱚᱜ ᱜᱮ ᱾ ᱟᱫᱚ ᱡᱚᱢ ᱵᱟᱲᱟ ᱠᱟᱛᱮᱫ ᱢᱤᱫ ᱜᱷᱟᱹᱲᱤᱡ, ᱟᱨ ᱡᱤᱨᱟᱹᱣ ᱵᱟᱲᱟᱠᱟᱛᱮᱫ ᱦᱚᱜᱼᱚᱭ ᱦᱳᱭᱛᱚ ᱟᱵᱮᱱ ᱞᱤᱧ ᱫᱤᱥᱟᱹ ᱠᱮᱫ ᱵᱮᱱᱟ, ᱨᱚᱯᱚᱲ ᱞᱟᱹᱜᱤᱫ ᱛᱮ ᱾ ᱟᱫᱚ ᱱᱤᱛ ᱫᱷᱚᱨᱢᱟ ᱦᱚᱸᱜᱼᱚᱭ ᱟᱵᱮᱱ ᱥᱟᱶ ᱨᱚᱯᱚᱲ ᱠᱟᱱᱟ᱾ ᱡᱮᱱᱚ ᱟᱫᱚ
ᱦᱩᱸ᱾
ᱛᱚ ᱢᱮᱱᱮᱫ ᱠᱟᱱᱟ ᱞᱤᱧ ᱦᱮᱸ ᱵᱚᱨᱛᱚᱢᱟᱱ ᱫᱤᱱ ᱨᱮᱫᱚ ᱛᱮᱦᱤᱧ ᱜᱟᱯᱟ ᱚᱠᱛᱮ ᱨᱮ ᱛᱚ ᱟᱯᱮ ᱥᱮᱫ ᱦᱚᱸᱜ ᱫᱟᱜ ᱡᱟᱹᱲᱤ ᱦᱟᱸᱜ ᱪᱮᱫ ᱞᱮᱠᱟ ᱢᱟᱱᱮ ᱦᱩᱭ ᱵᱟᱲᱟᱜᱟᱱ ᱠᱟᱱᱟ, ᱛᱚ ᱞᱟᱹᱭ ᱟᱸᱡᱚᱢ ᱟ ᱞᱟᱝ ᱢᱮ?
ᱟᱪᱪᱷᱟ, ᱢᱟᱱᱮ ᱟᱞᱮ ᱥᱮᱫ ᱫᱚ ᱫᱟᱜ ᱡᱟᱹᱲᱤ ᱞᱮᱠᱟ ᱛᱮ ᱫᱚ ᱦᱟᱸᱜ ᱱᱤᱛᱚᱜ ᱫᱚ ᱛᱮᱦᱮᱧ ᱫᱚ ᱚᱱᱮ ᱥᱮᱛᱟᱜ ᱵᱮᱲᱟ ᱜᱮ ᱠᱟᱹᱴᱤᱡ ᱫᱟᱜ ᱡᱟᱹᱲᱤ ᱵᱮᱲᱟ ᱠᱮᱫᱟᱭ, ᱛᱟᱨᱯᱚᱨᱮ ᱛᱤᱠᱤᱱ ᱵᱮᱲᱟ ᱫᱚ ᱦᱟᱸᱜ ᱫᱚᱢᱮᱜᱮᱭ ᱥᱤᱛᱩᱝ ᱞᱮᱫ ᱛᱟᱦᱮᱸᱜ ᱟᱭ ᱛᱟᱨᱯᱚᱨᱮ ᱱᱚᱜᱼᱚᱭ ᱱᱤᱛᱚᱜ ᱛᱟᱨᱟᱥᱤᱧ ᱵᱮᱲᱟ ᱫᱚ ᱢᱮ ᱢᱟᱨᱟᱝ ᱨᱤᱢᱤᱞᱮ ᱨᱟᱠᱟᱵ ᱞᱮᱫ ᱛᱟᱦᱮᱸᱜᱼᱟ᱾ ᱛᱟᱯᱚᱨᱮ ᱡᱮᱢᱚᱱ ᱵᱩᱡᱷᱟᱹᱜ ᱠᱟᱱ ᱛᱟᱦᱮᱸᱜ ᱡᱮᱢᱚᱱ ᱟᱹᱰᱤ ᱟᱹᱰᱤ ᱢᱟᱨᱟᱝ ᱫᱟᱜ ᱨᱤᱢᱤᱞ, ᱟᱹᱰᱤ ᱡᱳᱨ ᱜᱮ ᱫᱟᱜᱟᱭ ᱢᱮᱱᱛᱮ ᱠᱤᱱᱛᱩ ᱦᱚᱭ ᱠᱚᱛᱮᱫ ᱚᱠᱟ ᱥᱮᱫ ᱪᱮ ᱨᱤᱢᱤᱞ ᱠᱚ ᱦᱟᱱᱛᱮ ᱱᱟᱛᱮ ᱯᱟᱨᱚᱢ ᱪᱟᱵᱟ ᱠᱮᱜᱼᱟ, ᱵᱩᱡᱽ ᱜᱮ ᱵᱟᱝ ᱧᱟᱢ ᱞᱮᱱᱟ ᱾ ᱟᱯᱮᱥᱮᱫ ᱜᱮ ᱚᱠᱟ ᱞᱮᱠᱟ ᱫᱟᱜ ᱡᱟᱹᱲᱤ ᱠᱚ?
ᱦᱳᱭ ᱟᱞᱮ ᱴᱮᱱ ᱫᱚ ᱾ ᱦᱚᱸ ᱫᱟᱜ ᱡᱟᱹᱲᱤ ᱛᱮ ᱦᱟᱸᱜᱼᱟ ᱾ ᱢᱟᱱᱮ ᱢᱚᱡᱽ ᱛᱮ ᱦᱩᱭᱩᱜ ᱠᱟᱱᱟ ᱚᱱᱠᱟ ᱫᱚ ᱛᱮᱫ ᱵᱟᱹᱞᱤᱧ ᱞᱟᱹᱭᱟ ᱾ ᱥᱮ ᱵᱟᱞᱤᱧ ᱞᱟᱹᱭ ᱫᱟᱲᱮᱭᱟᱜᱼᱟ ᱾ ᱛᱚ ᱚᱠᱟᱴᱟᱜ ᱟᱛᱮᱧ ᱧᱮᱞ ᱟᱹᱜᱩ ᱵᱟᱲᱟ ᱠᱮᱫᱟ ᱞᱤᱧ ᱦᱚᱞᱟ ᱢᱟ ᱫᱷᱮᱨ ᱥᱮᱫ ᱛᱮᱦᱮᱧ ᱦᱚᱸ᱾ ᱛᱚ ᱚᱱᱟ ᱜᱮᱛᱚᱧ ᱞᱟᱹᱭ ᱵᱤᱱᱟ ᱛᱚᱵᱮ ᱵᱟᱨ ᱫᱤᱱ ᱞᱟᱦᱟ ᱢᱟᱱᱮ ᱢᱤᱫ ᱫᱤᱱ ᱵᱟᱝᱫᱚ ᱵᱟᱨ ᱫᱤᱱ ᱫᱟᱜ ᱞᱮᱫᱟ ᱵᱟᱨ ᱫᱤᱱ ᱵᱟᱝᱫᱚ ᱯᱮ ᱫᱤᱱ ᱞᱟᱦᱟ ᱛᱚ ᱚᱱᱟ ᱞᱟᱦᱟ ᱢᱟᱛ ᱵᱟᱭ ᱫᱟ ᱠᱟᱜ ᱛᱟᱦᱮᱱ ᱜᱮᱭᱟ ᱛᱚ ᱠᱷᱮᱛ ᱠᱚᱦᱚ ᱛᱮ ᱯᱩᱨᱟᱹ ᱨᱚᱦᱚᱲ ᱜᱮ ᱛᱟᱦᱮᱸ ᱠᱟᱱᱟ ᱛᱚ ᱵᱟᱨ ᱫᱤᱱ ᱞᱟᱦᱟ ᱡᱩᱫᱤ ᱫᱟᱜ ᱠᱮᱫ ᱠᱷᱟᱡ ᱛᱚ ᱟᱞᱮ ᱛᱷᱚᱲᱟ ᱜᱟᱱ ᱞᱮ ᱚᱥᱚᱨ ᱧᱚᱜ ᱱᱟ ᱦᱩᱲᱩ ᱨᱚᱦᱚᱭ ᱞᱟᱹᱜᱤᱫ ᱛᱮ ᱥᱮ ᱠᱷᱮᱛ ᱠᱚᱨᱮ ᱫᱟᱜ ᱞᱮ ᱧᱟᱢ ᱠᱮᱫᱟ ᱛᱚ ᱟᱹᱰᱤ ᱜᱟᱱ ᱜᱮ ᱛᱷᱚᱲᱟ ᱜᱟᱱ ᱞᱮ ᱞᱟᱦᱟ ᱧᱚᱜ ᱱᱟ ᱛᱚᱵᱮ ᱵᱟᱨ ᱫᱤᱱ ᱞᱟᱦᱟ ᱡᱩᱫᱤ ᱫᱟᱜ ᱠᱷᱮᱜ ᱠᱷᱟᱡ ᱛᱚᱵᱮ ᱠᱷᱮᱛ ᱨᱮ ᱛᱤᱱᱟᱹᱜ ᱜᱟᱱ ᱫᱟᱜ ᱡᱚᱢᱟ ᱛᱟᱦᱮᱸ ᱵᱟᱲᱟᱣᱠᱟᱱ ᱛᱟᱦᱮᱱᱟ ᱛᱚ ᱚᱱᱟ ᱦᱚᱸ ᱡᱚᱠᱷᱚᱱ ᱚᱱᱟ ᱛᱟᱭᱚᱢ ᱦᱚᱞᱟ ᱢᱫᱷᱮᱨ ᱟᱨ ᱢᱮᱭᱟᱝ ᱟ ᱤᱱᱫᱨᱟᱭ ᱡᱚᱠᱷᱚᱱᱮ ᱥᱤᱛᱩᱝ ᱠᱮᱫᱟ ᱛᱚᱵᱮ ᱚᱱᱟ ᱠᱷᱮᱛ ᱨᱮ ᱫᱟᱜ ᱦᱚᱸ ᱢᱟᱱᱮ ᱟᱸᱡᱮᱫ ᱪᱟᱵᱟᱭ ᱮᱱᱟ ᱛᱚ ᱠᱷᱮᱛ ᱦᱚᱸ ᱨᱚᱦᱚᱲ ᱵᱟᱲᱟᱣ ᱠᱟᱱᱟ ᱛᱚ ᱦᱚᱞᱟ ᱟᱨ ᱛᱮᱦᱮᱧ ᱦᱚᱸ ᱢᱟᱱᱮ ᱪᱮᱫ ᱞᱮᱠᱟ ᱦᱚᱞᱟ ᱢᱟ ᱛᱷᱚᱲᱟ ᱜᱟᱱᱮ ᱫᱟᱜ ᱠᱮᱫᱟᱭ ᱟᱹᱭᱩᱵ ᱵᱮᱞᱟ ᱥᱮᱫ ᱛᱚ ᱦᱚᱲ ᱵᱚᱛᱚᱨ ᱪᱩ ᱞᱮᱠᱟᱭ ᱫᱟᱜ ᱠᱮᱫᱟ ᱢᱤᱫᱵᱟᱨ ᱛᱟᱭᱱᱚᱢ ᱛᱮᱢᱟ ᱵᱟᱭ ᱫᱟᱜ ᱞᱮᱫ ᱟᱨ ᱛᱮᱤᱦᱤᱧ ᱦᱚᱸ ᱟᱢ ᱪᱮᱫ ᱞᱮᱠᱟᱢ ᱢᱮᱱ ᱠᱮᱫ ᱡᱮ ᱨᱤᱢᱤᱞ ᱵᱟᱲᱟ ᱠᱮᱫᱟᱭ ᱫᱟᱜᱟᱭ ᱢᱮᱱ ᱛᱮ ᱚᱠᱟᱥᱮᱫ ᱵᱟᱝᱛᱮ ᱦᱚᱭ ᱚᱴᱟᱝ ᱠᱮᱫᱟ ᱛᱚ ᱱᱚᱛᱮ ᱦᱚᱸ ᱚᱱᱠᱟᱭᱮᱱ ᱜᱮᱭᱟ ᱟᱹᱰᱤ ᱟᱥ ᱜᱮ ᱟᱹᱭᱠᱟᱹᱜ ᱠᱟᱱ ᱛᱟᱦᱮᱱᱟ ᱡᱮ ᱫᱟᱜᱟᱭ ᱢᱮᱱᱛᱮ ᱛᱚᱵᱮ ᱦᱮᱸ ᱦᱚᱭ ᱵᱟᱲᱟ ᱠᱮᱫ ᱠᱷᱟᱡ ᱮ ᱢᱟᱱᱮ ᱦᱚᱲᱢᱚ ᱨᱮ ᱡᱩᱫᱤ ᱦᱚᱸ ᱢᱚᱡᱽ ᱵᱩᱡᱷᱟᱹᱣ ᱵᱟᱲᱟᱭᱮᱱᱟ ᱦᱚᱭᱚᱝ ᱜᱮ ᱠᱟᱹᱢᱤ ᱵᱟᱲᱟᱭ ᱞᱟᱹᱜᱤᱫ ᱥᱚᱢᱚᱭ ᱡᱩᱫᱤ ᱦᱚᱸ ᱴᱷᱤᱠ ᱜᱮ ᱛᱟᱦᱮᱸ ᱠᱟᱱᱟ ᱛᱚᱵᱮ ᱦᱮᱸ ᱚᱱᱟ ᱫᱟᱜ ᱚᱱᱟ ᱦᱚᱭ ᱜᱮ ᱦᱟᱸᱜ ᱚᱱᱟ ᱫᱟᱜ ᱵᱟᱝᱮ ᱚᱠᱟᱥᱮᱫ ᱦᱚᱭ ᱚᱴᱟᱝ ᱠᱮᱫᱟ ᱯᱟᱛᱟᱜ ᱮ ᱵᱩᱡᱷᱟᱹᱣ ᱜᱮ ᱵᱟᱹᱱᱩᱜᱼᱟ ᱛᱚ ᱚᱱᱮ ᱚᱝᱠᱟ ᱛᱮ ᱚᱵᱚᱥᱛᱷᱟ ᱱᱚᱛᱮ ᱟᱞᱮ ᱥᱮᱱᱟᱜ ᱫᱚ
ᱦᱩᱸ
ᱛᱚᱵᱮ ᱮ ᱢᱮᱱ ᱠᱤᱫᱟᱹᱧ ᱡᱮ ᱦᱩᱲᱩ ᱨᱚᱦᱚᱭ ᱫᱚ ᱛᱤᱱᱟᱹᱜ ᱜᱟᱱ ᱦᱟᱸᱜ ᱯᱮ ᱟᱠ ᱵᱟᱲᱟᱣ ᱠᱟᱜ ᱛᱟᱵᱚᱱᱟ ᱦᱟᱸᱜ
ᱦᱩᱲᱩ ᱨᱚᱦᱚᱭ ᱫᱚ ᱦᱟᱜ ᱢᱟᱱᱮ ᱟᱞᱮ ᱥᱮᱫ ᱫᱚ ᱧᱮᱞ ᱞᱮᱠᱷᱟᱱ ᱫᱚ ᱠᱤᱪᱷᱩ ᱫᱤᱱ ᱞᱟᱦᱟᱜ ᱦᱟᱜ ᱵᱚᱱ ᱧᱮᱞᱮᱜᱟ ᱡᱮ ᱢᱟᱱᱮ ᱟᱹᱰᱤ ᱫᱤᱱ ᱜᱮ ᱱᱚᱝᱠᱟ ᱵᱟᱨᱥᱤ ᱥᱮ ᱯᱮ ᱢᱟᱦᱟ ᱢᱤᱫ ᱞᱟᱜᱟᱛᱟᱨ ᱫᱷᱩᱨᱭᱟᱹ ᱚᱱᱠᱟ ᱫᱟᱜ ᱡᱟᱹᱲᱤ ᱠᱮᱫᱟᱭ ᱡᱮᱢᱚᱱ ᱥᱮᱛᱟᱜ ᱠᱷᱚᱱ ᱟᱹᱭᱩᱵ ᱦᱟᱹᱵᱤᱡ ᱟᱹᱩᱵ ᱠᱷᱚᱱ ᱥᱮᱛᱟᱜ ᱦᱟᱹᱨᱤᱡ ᱚᱱᱠᱟ ᱫᱟᱜ ᱡᱟᱹᱲᱤ ᱞᱮᱜᱟᱭ ᱩᱱ ᱥᱚᱢᱚᱭ ᱨᱮᱜᱮ ᱦᱟᱸᱜ ᱟᱞᱮ ᱦᱟᱱᱮ ᱟᱨᱮ ᱫᱤᱥᱚᱢ ᱫᱚ ᱦᱟᱸᱜ ᱱᱚᱝᱠᱟ ᱵᱟᱹᱫᱽ ᱠᱷᱮᱛ ᱠᱚᱦᱟᱸᱜ ᱯᱮᱨᱮᱡ ᱞᱮᱱ ᱛᱟᱦᱮᱸᱜᱼᱟ ᱛᱟᱨᱯᱚᱨᱮ ᱟᱞ ᱥᱮᱫ ᱫᱚ ᱞᱟᱦᱟ ᱧᱚᱜ ᱜᱮᱠᱚ ᱛᱚᱞᱟ ᱠᱚ ᱠᱚ ᱮᱨ ᱟᱯᱚᱨ ᱠᱟᱜ ᱛᱟᱦᱮᱜ ᱟ ᱛᱚ ᱛᱚᱞᱟ ᱠᱚᱦᱚᱸ ᱦᱟᱨᱟ ᱟᱠᱟᱱ ᱛᱟᱦᱮᱸᱫᱼᱟ ᱚᱱᱟ ᱫᱟᱜ ᱨᱮᱜᱮ ᱦᱟᱸᱜ ᱠᱟᱹᱢᱤᱦᱚᱨᱟ ᱫᱚᱠᱚ ᱮᱦᱚᱵ ᱞᱮᱫ ᱛᱟᱦᱮᱸᱜ ᱩᱱ ᱠᱷᱚᱱ ᱜᱮ ᱠᱟᱹᱢᱤᱦᱚᱨᱟ ᱫᱚ ᱪᱟᱞᱟᱜ ᱠᱟᱱ ᱛᱟᱦᱮᱫ ᱟ ᱟᱨ ᱟᱵᱤᱱ ᱡᱮᱢᱚᱱ ᱵᱤᱱ ᱞᱟᱹᱭ ᱠᱮᱫᱟ ᱡᱮ ᱢᱟᱱᱮ ᱠᱤᱪᱷᱩ ᱫᱤᱱᱮ ᱫᱟᱜ ᱮ ᱟᱭ ᱛᱮ ᱵᱟᱹᱫᱽ ᱠᱚ ᱯᱮᱨᱮᱡᱚᱜ ᱠᱟᱱᱟ ᱛᱟᱯᱚᱨᱮ ᱡᱚᱠᱷᱚᱱ ᱟᱨᱦᱚᱭ ᱥᱤᱛᱩᱝ ᱮᱜᱼᱟ ᱟᱨᱦᱚᱸ ᱵᱟᱹᱫ ᱠᱚᱦᱚᱸ ᱟᱸᱡᱮᱫᱚᱜ ᱠᱟᱱᱟ, ᱚᱱᱠᱟ ᱜᱮ ᱟᱞᱮ ᱥᱮᱫ ᱦᱚᱸ᱾ ᱡᱚᱠᱷᱚᱱᱮ ᱫᱟᱜᱮᱜᱼᱟ ᱩᱱ ᱥᱳᱢᱳᱭ ᱠᱟᱹᱢᱤ ᱦᱚᱨᱟ ᱨᱮᱠᱚ ᱞᱟᱜᱟᱜ ᱠᱟᱱᱟ ᱟᱨ ᱡᱚᱠᱷᱚᱱ ᱱᱚᱝᱠᱟᱭ ᱥᱤᱛᱩᱝᱮᱜᱼᱟ ᱩᱱᱫᱚ ᱢᱟᱱᱮ ᱠᱟᱹᱢᱤ ᱦᱚᱨᱟ ᱠᱚ ᱵᱚᱱᱫᱚᱭ ᱫᱟᱠᱚ, ᱟᱫᱚ ᱱᱚᱝᱠᱟ ᱛᱮᱜᱮ ᱦᱟᱸᱜ ᱠᱤᱪᱷᱩ ᱫᱤᱱ ᱧᱮᱞ ᱵᱟᱲᱟᱭ ᱱᱟ ᱡᱮ ᱫᱟᱜ ᱵᱟᱲᱟ ᱠᱮᱫ ᱜᱮᱭᱟᱭ, ᱛᱟᱯᱚᱨᱮ ᱠᱟᱹᱢᱤᱦᱚᱨᱟ ᱠᱚᱦᱚᱸ ᱟᱞᱮ ᱥᱮᱫ ᱫᱚ ᱟᱹᱰᱤ ᱜᱟᱱ ᱜᱮᱠᱚ ᱞᱟᱦᱟ ᱟᱹᱜᱩ ᱟᱠᱟᱫ ᱜᱮᱭᱟ᱾ ᱟᱨ ᱚᱱᱮ ᱦᱚᱞᱟ ᱢᱟᱦᱫᱮᱨ ᱦᱚᱸ ᱱᱟᱜ ᱮ ᱫᱟᱜ ᱵᱟᱲᱟ ᱠᱮᱫ ᱜᱮᱭᱟᱭ, ᱚᱱᱟ ᱫᱟᱜ ᱠᱚᱛᱮ ᱦᱚᱸᱠᱚ ᱠᱟᱹᱢᱤ ᱠᱟᱱ ᱜᱮᱭᱟ ᱠᱚ ᱟᱨ ᱱᱤᱛᱚᱜ ᱫᱚ ᱦᱟᱸᱜ ᱞᱟᱹᱭ ᱞᱮᱠᱷᱟᱱ ᱟᱞᱮ ᱥᱮᱫ ᱫᱚ ᱡᱟᱦᱟᱸ ᱛᱚᱞᱟ ᱜᱟᱹᱰᱤ ᱵᱚᱱ ᱞᱟᱹᱭᱟ ᱡᱟᱦᱟᱸ ᱵᱟᱹᱫᱽ ᱠᱚᱨᱮ ᱵᱚᱱ ᱛᱚᱞᱟᱭᱟᱵᱚᱱ ᱚᱱᱟ ᱵᱟᱹᱫ ᱠᱚᱜᱮ ᱦᱟᱸᱜ ᱵᱟᱹᱠᱤ ᱫᱚ ᱚᱝᱠᱟ ᱧᱮᱞ ᱧᱟᱢᱚᱜ ᱠᱟᱱᱟ, ᱡᱮ ᱵᱟᱹᱠᱤ ᱢᱮᱱᱟᱜᱼᱟ ᱢᱮᱱᱛᱮ᱾
ᱦᱳᱭ ᱴᱷᱤᱠ, ᱟᱞᱮ ᱥᱮᱜ ᱦᱚᱸ ᱛᱚ ᱠᱟᱴᱟ ᱛᱚᱞᱟ ᱥᱮ ᱜᱟᱹᱪᱷᱤ ᱞᱮ ᱢᱮᱱᱟ᱾ ᱛᱚ ᱚᱱᱟᱜᱮ ᱮᱛᱮᱡ ᱛᱷᱚᱲᱟ ᱛᱩᱫ ᱨᱮᱭᱟᱜ ᱥᱳᱢᱳᱭ ᱦᱮᱸ ᱦᱮᱸ ᱛᱩᱫ ᱞᱟᱹᱠᱛᱤ ᱢᱮᱱᱟᱜᱼᱟ, ᱛᱚ ᱛᱷᱚᱲᱟ ᱜᱟᱱ᱾ ᱛᱚ ᱛᱤᱦᱤᱧ ᱦᱚᱸ ᱞᱮ ᱛᱩᱫ ᱵᱟᱲᱟ ᱠᱮᱫᱟ᱾ ᱛᱚ ᱜᱟᱯᱟ ᱦᱚᱸ ᱯᱟᱥᱮᱡ ᱡᱩᱫᱤ ᱵᱟᱭ ᱫᱟᱜ ᱠᱷᱟᱡ ᱛᱚ ᱛᱩᱫ ᱟᱞᱮ ᱦᱟᱸᱜ ᱾ ᱟᱨ ᱢᱤᱫᱴᱮᱱ ᱠᱟᱛᱷᱟ, ᱡᱮ ᱡᱩᱫᱤ ᱠᱷᱮᱛ ᱨᱮ ᱫᱟᱜ ᱵᱟᱝ ᱛᱟᱦᱮᱱ ᱠᱷᱟᱱ, ᱟᱹᱰᱤ ᱵᱟᱹᱲᱛᱤ ᱛᱩᱫ ᱠᱟᱛᱮᱫ ᱦᱚᱸ ᱞᱟᱵᱷ ᱫᱚ ᱵᱟᱹᱱᱩᱜᱼᱟ᱾ ᱪᱮᱫᱟᱜ ᱥᱮ ᱥᱮ ᱚᱱᱟ ᱜᱟᱹᱪᱷᱤ ᱠᱚ ᱮᱛᱮᱜᱼᱟ ᱵᱟᱹᱲᱤᱡᱚᱜᱼᱟ ᱛᱚ, ᱛᱚ ᱡᱟᱭᱦᱳᱠ ᱛᱚ ᱦᱮᱸ ᱛᱤᱱᱟᱹᱜ ᱜᱟᱱ ᱞᱮ ᱛᱩᱫ ᱵᱟᱲᱟ ᱠᱮᱫᱟ ᱨᱚᱦᱚᱭᱟᱜ ᱢᱟᱞᱮ ᱨᱚᱦᱚᱭ ᱵᱟᱲᱟ ᱠᱮᱫᱟ᱾ ᱟᱨ ᱵᱟᱫ ᱵᱟᱹᱠᱤ ᱫᱚ ᱦᱟᱸᱜ ᱚᱝᱠᱟ ᱜᱮ ᱰᱟᱹᱰᱤ ᱫᱟᱜ ᱢᱮᱱᱟᱜ ᱛᱟᱞᱮᱭᱟ ᱛᱚ, ᱚᱸᱰᱮ ᱞᱮ ᱡᱟᱣᱟ ᱫᱚᱦᱚ ᱵᱟᱲᱟᱣ ᱠᱟᱫᱟ᱾ ᱛᱤᱱᱟᱹᱜ ᱫᱤᱱ ᱪᱚᱝ ᱛᱟᱦᱮᱱᱟ ᱦᱟᱯᱛᱟ ᱫᱤᱱ ᱜᱟᱱ, ᱟᱫᱚ ᱟᱸᱥ ᱞᱮ ᱫᱚᱦᱚᱭ ᱫᱟ ᱡᱮ ᱢᱤᱫ ᱦᱟᱯᱛᱟ ᱵᱷᱤᱛᱨᱤ ᱛᱮᱜᱮ ᱟᱸ ᱚᱠᱟ ᱦᱤᱞᱳᱜ ᱪᱚᱝ ᱦᱟᱸᱜ ᱮ ᱫᱟᱜᱟ᱾ ᱛᱚᱵᱮ ᱟᱸ ᱦᱮᱸ ᱱᱚᱛᱮ ᱟᱞᱮ ᱥᱮᱜ ᱢᱟ ᱫᱟᱜ ᱢᱟ ᱟᱹᱰᱤ ᱱᱟᱴᱚᱱᱤ ᱜᱮᱭᱟ᱾ ᱛᱚ ᱫᱟᱜ ᱵᱟᱝ ᱠᱷᱟᱹᱛᱤᱨ ᱛᱤᱜᱤ ᱦᱟᱸᱜ ᱢᱟᱱᱮ ᱟᱞᱮ ᱢᱟ ᱛᱮᱫ ᱟᱻ ᱵᱟᱞᱮ ᱨᱚᱦᱚᱭ ᱫᱟᱲᱮᱜ ᱠᱟᱱᱟ, ᱛᱤᱱᱟᱹᱜ ᱜᱟᱱ ᱞᱮ ᱨᱚᱦᱚᱭ ᱠᱟᱫᱟ ᱛᱚ ᱨᱚᱦᱚᱭ ᱟᱫᱨᱟᱣ ᱠᱟᱫᱟᱞᱮ, ᱛᱚ ᱵᱟᱞᱮ ᱯᱩᱨᱟᱹᱣ ᱫᱟᱲᱮ ᱠᱟᱣᱫᱟ᱾ ᱟᱨ ᱫᱟᱜ ᱡᱩᱫᱤ ᱢᱚᱸᱡᱽ ᱛᱮ ᱛᱟᱦᱮᱱ ᱠᱷᱟᱡ ᱫᱚ ᱛᱚᱵᱮ ᱟᱞᱮ ᱫᱚ ᱮᱛᱮᱡ ᱥᱮᱫᱟᱭ ᱟ ᱦᱮᱸ ᱪᱟᱞᱟᱣ ᱞᱮᱱ ᱦᱟᱯᱛᱟᱻ ᱫᱚ ᱯᱟᱥᱮᱡ ᱞᱮ ᱨᱚᱦᱚᱭ ᱯᱩᱨᱟᱹᱣ ᱜᱮᱭᱟ ᱯᱟᱥᱮᱡ᱾ ᱛᱚ ᱡᱟᱭᱦᱳᱠ ᱛᱚᱵᱮ ᱟᱼᱟᱞᱮ ᱱᱟᱠᱷᱟᱡ ᱜᱮ ᱦᱟᱸᱜ ᱡᱟᱜᱟ ᱡᱟᱜᱟ ᱛᱮ ᱢᱮᱱᱟᱜ ᱠᱚᱣᱟ, ᱟᱞᱮ ᱢᱟ ᱚᱱᱟᱛᱮ ᱫᱟᱜ ᱵᱟᱝ ᱠᱷᱟᱹᱛᱤᱨ ᱛᱮ ᱵᱟᱞᱮ ᱨᱚᱦᱚᱭ ᱫᱟᱲᱮᱭᱟᱜ ᱠᱟᱱᱟ, ᱛᱚᱵᱮ ᱚᱱᱛᱮ ᱫᱚ ᱦᱟᱸᱜ ᱫᱟᱜ ᱢᱮᱱᱟᱜ ᱠᱷᱟ ᱛᱤᱨ ᱛᱮ ᱵᱟᱠᱚ ᱨᱚᱦᱚᱭ ᱫᱟᱲᱮ ᱫᱟᱲᱮᱜ ᱠᱟᱱᱟ᱾ ᱛᱚ ᱚᱱᱮ ᱚᱱᱠᱟ ᱦᱟᱸᱜ ᱦᱩᱭ ᱵᱟᱲᱟᱣ ᱠᱟᱱᱟ, ᱛᱚ ᱪᱮᱫᱟᱜ ᱥᱮ ᱩᱝᱠᱩ ᱦᱮᱸ ᱩᱝᱠᱩ ᱥᱮ ᱛᱷᱚᱲᱟ ᱵᱚᱞᱮ ᱠᱚ ᱰᱩᱵᱟᱹᱣ ᱵᱟᱲᱟ ᱧᱚᱜ ᱠᱟᱱᱟ ᱛᱷᱚᱲᱟ ᱜᱟᱱ᱾ ᱛᱚ ᱠᱷᱮᱛ ᱠᱚᱨᱮ ᱦᱚᱸ ᱵᱚᱞᱮ ᱫᱟᱜ ᱜᱷᱩᱱᱴᱤ ᱛᱮ ᱫᱷᱟᱹᱨᱤᱡ ᱢᱮᱱᱟᱜᱼᱟ᱾ ᱟᱨ ᱠᱷᱮᱛ ᱡᱮ ᱠᱷᱮᱛ ᱨᱮ ᱫᱟᱜ ᱡᱟᱹᱥᱛᱤ ᱢᱮᱱᱟᱜ ᱠᱷᱟᱹᱛᱤᱨ ᱛᱮ ᱛᱚ ᱞᱚᱥᱚᱫ ᱦᱚᱸ ᱵᱟᱠᱩ ᱞᱚᱥᱚᱫ ᱫᱟᱲᱮᱜ ᱠᱟᱱᱟ ᱟᱨ ᱵᱟᱭ ᱞᱚᱥᱚᱫ ᱠᱷᱟᱡ ᱫᱚ ᱨᱚᱦᱚᱭᱟᱭ ᱪᱮᱠᱟᱛᱮ? ᱛᱚ ᱚᱱᱮ ᱚᱝᱠᱟ ᱦᱟᱸᱜ ᱢᱟᱱᱮ ᱠᱷᱚᱵᱚᱨ ᱛᱮᱜ ᱤᱧ ᱵᱟᱰᱟᱭ ᱧᱟᱢ ᱵᱟᱲᱟᱣ ᱠᱟᱫᱟ᱾ ᱟᱫᱚ ᱚᱱᱮ ᱚᱝᱠᱟ ᱟᱸᱻ ᱯᱚᱨᱤᱥᱛᱷᱤᱛᱤ ᱪᱟᱞᱟᱜ ᱠᱟᱱᱟ ᱱᱚᱛᱮᱱᱟᱜ ᱫᱚ᱾ ᱛᱚᱵᱮ ᱦᱮᱸ ᱛᱚᱵᱮ ᱦᱮᱸ ᱟᱯᱮᱭᱟᱜ ᱟ ᱵᱚᱨᱛᱚᱢᱟᱱ ᱥᱤᱡᱮᱱ ᱨᱮᱫᱚ ᱦᱟᱸᱜ ᱪᱮᱫ ᱪᱮᱫ ᱢᱟ ᱦᱟᱸᱜ ᱩᱛᱩ ᱡᱤᱱᱤᱥ ᱯᱮ ᱨᱚᱦᱚᱭ ᱠᱟᱜ ᱛᱟᱵᱚᱱ? ᱛᱷᱚᱻ ᱞᱟᱹᱭ ᱟᱸᱡᱚᱢ ᱟᱞᱟᱝ ᱢᱮ᱾
ᱦᱮᱸ ᱩᱛᱩ ᱡᱤᱱᱤᱥ ᱞᱟᱹᱭ ᱞᱮᱠᱷᱟᱱ ᱫᱚ ᱦᱟᱸᱜᱼᱼ ᱱᱤᱛᱚᱜ ᱫᱚ ᱟᱞᱮ ᱥᱮᱫ ᱫᱚ ᱦᱟᱸᱜ ᱱᱚᱝᱠᱟ ᱵᱟᱹᱫᱽ ᱵᱟᱹᱭᱦᱟᱹᱲᱼᱼ ᱠᱚᱨᱮ ᱫᱚ ᱦᱟᱸᱜ ᱵᱟᱹᱫᱽ ᱠᱚᱨᱮ ᱫᱚ ᱦᱟᱸᱜ ᱱᱚᱝᱠᱟ ᱥᱚᱵᱽᱡᱤ ᱠᱚᱫᱚ ᱵᱟᱝᱞᱮ ᱪᱟᱥ ᱜᱮᱭᱟ ᱪᱮᱫᱟᱜ᱾ ᱟᱞᱮ ᱫᱚ ᱧᱮᱞ ᱡᱚᱝ ᱞᱮᱠᱷᱟᱱ ᱥᱮ ᱟᱞᱮ ᱥᱮᱫᱼᱼ ᱛᱚ ᱚᱱᱠᱟ ᱫᱟᱜ ᱫᱚ ᱫᱚᱢᱮ ᱜᱮ ᱢᱮᱱᱟᱜ ᱟᱠᱟᱫᱟ ᱱᱮ ᱡᱮᱢᱚᱱ ᱥᱩᱨ ᱠᱚᱨᱮ ᱜᱮ ᱜᱟᱰᱟ ᱠᱚ ᱢᱮᱱᱟᱜ ᱠᱟᱫᱟ ᱛᱚ ᱜᱟᱰᱟ᱾ ᱠᱚᱼᱼ ᱢᱩᱰᱩ ᱠᱚ ᱡᱷᱟᱨᱱᱟ ᱠᱚ ᱟᱨ ᱱᱚᱛᱮ ᱫᱟᱜᱮᱭᱟᱭ ᱢᱟᱱᱮ ᱵᱟᱹᱫᱽ ᱠᱚᱨᱮ ᱫᱚ ᱥᱚᱵᱽᱡᱤ ᱪᱟᱥᱼᱼ ᱛᱚ ᱫᱟᱜ ᱜᱮ ᱫᱟᱜ ᱛᱮᱜᱮ ᱯᱮᱨᱮᱡᱚᱜᱼᱟ ᱵᱟᱹᱫᱽ ᱠᱚᱨᱮ ᱫᱚ ᱥᱚᱵᱽᱡᱤ ᱪᱟᱥ ᱫᱚ ᱵᱟᱝ ᱜᱟᱱᱚ ᱜᱮ ᱛᱟᱦᱮᱼᱟ᱾ ᱚᱱᱟ ᱠᱷᱟᱹᱛᱤᱨ ᱜᱮ ᱟᱞᱮ ᱥᱮ ᱫᱚ᱾ ᱢᱟᱱᱮ ᱥᱚᱵᱽᱡᱤ ᱠᱚᱫᱚ ᱵᱟᱲᱜᱮ ᱠᱚᱨᱮ ᱜᱮᱠᱚ ᱪᱟᱥ ᱜᱮᱭᱟ ᱡᱮᱢᱚᱱᱼᱼ ᱵᱷᱤᱱᱰᱤ ᱠᱚᱞᱮ ᱪᱟᱥ ᱠᱟᱫᱟ ᱵᱷᱤᱱᱰᱤ ᱠᱚ ᱡᱷᱤᱸᱜᱟᱹ ᱠᱚ ᱠᱚᱨᱚᱞᱟ ᱠᱚ ᱠᱩᱸᱫᱽᱨᱤ ᱠᱚ᱾ ᱛᱟᱯᱚᱨᱮ ᱟᱲᱟᱜ ᱠᱚ ᱢᱚᱫᱷᱮ ᱨᱮᱫᱚ ᱡᱮᱢᱚᱱ ᱦᱚᱛᱚᱫ ᱟᱲᱟᱜ ᱠᱚ ᱛᱟᱨᱯᱚᱨᱮ ᱠᱩᱲᱢᱤ᱾ ᱢᱟᱱᱮ ᱠᱟᱭᱫᱤ ᱟᱲᱟᱜ ᱠᱚ ᱚᱱᱟ ᱠᱚᱠᱚ ᱪᱟᱥ ᱟᱠᱟᱜ ᱟᱞᱮ᱾ ᱚᱲᱟᱜ ᱢᱚᱛᱚ ᱡᱚᱢ ᱞᱟᱹᱜᱤᱫ ᱜᱮ ᱵᱟᱡᱟᱨ ᱨᱮ ᱟᱠᱷᱨᱤᱧ ᱠᱚ ᱞᱟᱹᱜᱤᱫ ᱫᱚ ᱵᱟᱝᱼᱟ ᱱᱮᱛᱟᱨ ᱫᱚ ᱪᱟᱥ ᱠᱟᱹᱢᱤ ᱫᱤᱱ ᱠᱟᱱᱟ ᱛᱚ᱾ ᱵᱟᱡᱟᱨ ᱠᱚ ᱥᱟᱹᱜᱤᱧ ᱜᱮᱛᱟᱞᱮᱭᱟ ᱟᱫᱚ ᱚᱲᱟᱜ ᱨᱮᱜᱨ ᱞᱮ ᱩᱛᱩ᱾ ᱟᱱᱟᱡ ᱠᱚ ᱛᱟᱦᱮᱱ ᱠᱷᱟᱱ ᱫᱚ ᱞᱚᱜᱚᱱ ᱧᱚᱜ ᱩᱛᱩ ᱠᱚ᱾ ᱪᱚᱸᱫᱟ ᱤᱥᱤᱱ ᱵᱟᱥᱟᱝ ᱠᱟᱛᱮ ᱵᱟᱹᱫᱢ ᱥᱮᱱ ᱫᱟᱲᱮᱭᱟᱜᱼᱟ ᱟᱨ ᱵᱟᱡᱟᱨ ᱵᱷᱚᱨᱥᱟᱼᱼ ᱠᱷᱟᱱ ᱫᱚ ᱟᱹᱜᱩᱭ ᱢᱮ ᱛᱟᱨᱯᱚᱨᱮᱼᱼ ᱪᱚᱸᱫᱟᱭ ᱟᱭᱢᱟ ᱠᱟᱹᱴᱤᱡ ᱰᱮᱨᱤᱜ ᱜᱮᱭᱟ ᱛᱚ ᱡᱚᱢ ᱧᱩᱩ ᱠᱟᱛᱮᱮᱫ ᱦᱚᱸ ᱰᱮᱨᱤᱜ ᱜᱮᱭᱟ᱾ ᱚᱱᱟ ᱠᱷᱟᱹᱛᱤᱨ ᱚᱲᱟᱜ ᱨᱮᱼᱼ ᱡᱚᱢ ᱢᱚᱛᱚ ᱜᱮᱞᱮ ᱪᱟᱥ ᱟᱠᱟᱫᱟ ᱟᱫᱚ ᱟᱯᱮ ᱥᱮᱫ ᱜᱮᱜᱮ ᱚᱠᱟᱞᱮᱠᱟ ᱪᱟᱥ ᱵᱟᱲᱟ ᱟᱠᱟᱫᱟ᱾ ᱛᱮᱥᱮ ᱵᱟᱝ ᱥᱚᱵᱡᱤ ᱠᱚ
ᱟ ᱟᱢ ᱪᱮᱫ ᱞᱮᱠᱟᱢ ᱢᱮᱱᱠ ᱡᱮ ᱱᱮᱛᱟᱨ ᱢᱟ ᱫᱟᱜ ᱫᱤᱱ ᱠᱟᱱᱟ᱾ ᱛᱚ ᱚᱱᱟ ᱫᱟᱜ ᱫᱤᱱ ᱠᱷᱟᱹᱛᱤᱨ ᱛᱮᱜᱮ ᱦᱟᱸᱜ ᱠᱷᱮᱛ ᱠᱚᱨᱮ ᱮᱱᱛᱮᱜ ᱫᱟᱜ ᱠᱚ ᱡᱚᱢᱟ ᱛᱟᱦᱮᱸ ᱵᱟᱲᱟ ᱠᱚᱜᱼᱟ᱾ ᱛᱚ ᱚᱱᱟ ᱠᱷᱟᱹᱛᱤᱨ ᱛᱮ ᱟᱭᱢᱟ ᱜᱮ ᱪᱮᱫ ᱠᱚᱪᱚᱝ ᱢᱟᱱᱮ ᱠᱷᱮᱛᱨᱮ ᱢᱟ ᱮ ᱪᱟᱥ ᱢᱟ ᱵᱟᱭ ᱜᱟᱱᱚᱜ ᱜᱮᱭᱟ ᱛᱚᱵᱮ ᱦᱮᱸᱼᱼ ᱡᱟᱹᱥᱛᱤ ᱜᱟᱱ ᱛᱮᱫᱚ ᱦᱟᱸᱜ ᱟᱞᱮ ᱫᱚ ᱦᱟᱸᱜ ᱱᱮᱛᱟᱨ ᱫᱤᱱ ᱨᱮᱫᱚ ᱦᱟᱸᱜ ᱢᱟᱱᱮ ᱡᱷᱟᱴᱟ ᱨᱮᱱᱟᱜ ᱩᱛᱩ ᱡᱤᱱᱤᱥᱼᱼ ᱞᱮ ᱨᱚᱦᱚᱭᱟ ᱛᱚ ᱡᱮᱞᱮᱠᱟᱢ ᱢᱮᱱ ᱠᱮᱭᱟ ᱠᱟᱨᱞᱟ ᱦᱮᱸ ᱠᱟᱨᱞᱟ, ᱤᱱᱟᱹ ᱠᱟᱛᱮᱫ ᱠᱩᱢᱰᱷᱟᱹ ᱟᱨ ᱥᱟᱶᱛᱮ ᱦᱟᱸᱜ ᱢᱮᱱᱟᱜᱼᱟ ᱠᱚᱱᱰᱷᱟ᱾ ᱱᱨᱮ ᱛᱟᱦᱮᱨ ᱢᱮᱱᱟᱜᱼᱟ ᱠᱟᱠᱨᱳᱞ ᱢᱮᱱᱟᱜᱼᱟ ᱠᱩᱸᱫᱽᱨᱤ ᱢᱮᱱᱟᱜ ᱛᱟᱞᱮᱭᱟ᱾ ᱟᱨ ᱴᱷᱮᱸᱜᱟ ᱥᱟᱹᱨᱩ ᱠᱚᱦᱚᱸ ᱞᱮ ᱨᱚᱦᱚᱭ ᱵᱟᱲᱟ ᱟᱠᱟᱫᱟ᱾ ᱟᱨ ᱵᱷᱤᱱᱰᱤ ᱠᱚᱦᱚᱸ ᱟᱨ ᱯᱟᱴ ᱟᱲᱟᱜ ᱞᱮ ᱨᱚᱦᱚᱭ ᱟᱠᱟᱫᱟ᱾ ᱤᱭᱟᱹ ᱨᱚᱦᱚᱭ ᱫᱚ ᱪᱮᱫ ᱮᱨ ᱞᱮᱫᱟᱞᱮ ᱥᱮᱞᱮ ᱮᱨ ᱠᱟᱜ ᱜᱮᱭᱟ᱾ ᱛᱚ ᱟᱲᱟᱜ ᱥᱚᱢᱚᱭ ᱨᱮ ᱟᱲᱟᱜ ᱦᱚᱸᱞᱮ ᱡᱚᱢ ᱵᱟᱲᱟᱭᱮᱫ ᱠᱟᱱ ᱜᱮᱭᱟ᱾ ᱟᱨ ᱤᱱᱟᱹᱛᱮᱫ ᱵᱮᱸᱜᱟᱲ ᱦᱚᱸ ᱵᱮᱸᱜᱟᱲ ᱞᱮ ᱨᱚᱦᱚᱭ ᱟᱠᱟᱟ ᱟᱨ ᱢᱟᱹᱨᱤᱪ ᱢᱟ ᱢᱮᱱᱟᱜ ᱜᱮᱭᱟ᱾ ᱚᱱᱟ ᱢᱟ ᱮᱱᱛᱮ ᱟᱨ ᱢᱮᱱ ᱨᱮᱭᱟᱜ ᱞᱟᱹᱠᱛᱤ ᱢᱟ ᱵᱟᱹᱱᱩᱜ ᱜᱮᱭᱟ ᱛ ᱢᱟᱹᱨᱤᱪ ᱢᱮᱫᱛᱮᱫ ᱛᱟᱦᱮᱱ ᱜᱮᱭᱟ᱾ ᱛᱚ ᱱᱚᱣᱟ ᱠᱚ ᱩᱛᱩ ᱡᱤᱱᱤᱥ ᱜᱮ ᱟᱞᱮ ᱨᱚᱦᱚᱭ ᱠᱮᱫᱟ ᱛᱚ ᱦᱮᱸ ᱟᱢᱮᱢ ᱢᱮᱱ ᱠᱮᱫ ᱞᱮᱠᱟ ᱡᱮᱼᱼ ᱤᱭᱟᱹ ᱵᱟᱡᱟᱨ ᱨᱮ ᱟᱹᱠᱷᱨᱤᱧ ᱥᱩᱢᱩᱝ ᱫᱚ ᱮᱱᱛᱮᱫ ᱟᱞᱮ ᱫᱚ ᱦᱟᱸᱜ ᱵᱟᱞᱮ ᱨᱚᱦᱚᱭ ᱜᱮᱭᱟ ᱟᱨᱼᱼ ᱟᱹᱠᱷᱨᱤᱧ ᱟᱜᱼᱼ ᱤᱫᱤ ᱞᱟᱹᱜᱤᱫ ᱛᱮ ᱦᱚᱲ ᱵᱟᱞᱮ ᱠᱷᱩᱞᱟᱹᱼᱟ ᱪᱮᱫᱟᱜ ᱥᱮ ᱚᱠᱚᱭᱴᱟᱜ ᱡᱩᱫᱤ ᱵᱟᱡᱟᱨᱮ ᱪᱟᱞᱟᱜ ᱠᱷᱟᱱ ᱛᱚᱵᱮ ᱚᱲᱟᱜ ᱨᱮᱱᱼᱼ ᱟ ᱚᱲᱟᱜ ᱨᱮᱱᱟᱜ ᱠᱟᱹᱢᱤ ᱞᱟᱹᱜᱤᱫ ᱛᱮ ᱦᱚᱲ ᱚᱵᱷᱟᱵᱚᱜ ᱠᱟᱱᱟᱞᱮ᱾ ᱛᱚ ᱵᱟᱡᱟᱨ ᱨᱮ ᱪᱟᱞᱟᱜ ᱠᱷᱟᱱ ᱚᱲᱟᱜ ᱨᱮᱭᱟᱜ ᱠᱟᱹᱢᱤ ᱵᱟᱝ ᱦᱩᱭᱩᱜ ᱠᱟᱱᱟ ᱚᱱᱟ ᱠᱷᱟᱹᱛᱤᱨ ᱛᱮ ᱟᱱᱮ ᱟᱹᱠᱷᱨᱤᱧ ᱦᱚᱸ ᱵᱟᱞᱮ ᱟᱯᱥᱚᱨᱚᱜ ᱜᱮᱭᱟ᱾ ᱛᱚ ᱡᱩᱫᱤ ᱦᱮᱸ ᱡᱟᱦᱟᱸᱭ ᱡᱩᱫᱤ ᱠᱚ ᱤᱫᱤᱭ ᱠᱷᱟᱱ ᱚ ᱚᱲᱟᱜ ᱠᱷᱚᱱ ᱡᱩᱫᱤ ᱠᱚ ᱠᱤᱨᱤᱧ ᱤᱫᱤ‌ ᱠᱷᱟᱱᱼᱼ ᱛᱚ ᱤᱫᱤᱭᱟᱠᱩ ᱟᱨ ᱟᱞᱮ ᱦᱚᱸ ᱚᱱ ᱟᱝ ᱠᱟ ᱡᱩᱫᱤ ᱠᱩ ᱤᱫᱤᱭ ᱠᱷᱟᱱ ᱛᱚᱵᱮ ᱟᱸ ᱯᱚᱭᱥᱟ ᱠᱩᱫᱚ ᱵᱟᱞᱮ ᱠᱚᱭ ᱵᱟᱲᱟ ᱠᱩᱜᱮᱭᱟ᱾ ᱢᱟᱱᱮ ᱡᱩᱫᱤ ᱢᱮᱱᱟᱜ ᱛᱟᱞᱮ ᱠᱷᱟᱡ ᱫᱚᱞᱮ ᱮᱢᱟᱣ ᱠᱚ ᱜᱮᱭᱟ ᱟᱨ ᱟᱭᱢᱟ ᱯᱨᱚᱠᱟᱨ ᱩᱛᱩ ᱡᱤᱱᱤᱥ ᱜᱮᱞᱮ ᱪᱟᱥ ᱵᱟᱲᱣ ᱟᱠᱟᱫᱟ ᱛᱷᱚᱲᱟ ᱛᱷᱚᱲᱟ ᱛᱮ᱾ ᱟᱸ ᱟᱭᱢᱟ ᱫᱷᱟᱨ ᱟ ᱫᱷᱟᱨᱟ ᱨᱮᱭᱟᱜ ᱩᱛᱩ ᱡᱤᱱᱤᱥ ᱫᱚ ᱪᱟᱥ ᱠᱟᱫᱟ ᱟᱨ ᱵᱟᱝᱠᱷᱟᱡ ᱢᱤᱫᱴᱮᱡ ᱩᱛᱩ ᱡᱤᱱᱤᱥ ᱠᱩ ᱡᱩᱫᱤ ᱟᱹᱰᱤ ᱡᱟᱹᱥᱛᱤ ᱪᱟᱥ ᱵᱟᱲᱟ ᱠᱟᱜᱼᱟ ᱛᱚᱵᱮ ᱚᱱᱟ ᱫᱚ ᱦᱟᱸᱜ ᱱᱮ ᱫᱷᱤᱱᱟᱹᱢ ᱫᱷᱤᱱᱟᱹᱢ ᱡᱚᱢ ᱦᱚᱸ ᱢᱚᱡᱽ ᱵᱟᱝ ᱟᱹᱭᱠᱟᱹᱜᱼᱟ ᱛᱚ, ᱛᱚ ᱚᱫᱚᱞ ᱵᱚᱫᱚᱞ ᱡᱚᱢ ᱞᱮᱠᱷᱟᱡ ᱫᱚ ᱟᱛᱮ ᱡᱚᱢ ᱩᱛᱩ ᱡᱤᱱᱤᱥ ᱨᱮᱭᱟᱜ ᱵᱷᱤᱴᱟᱢᱤᱱ ᱦᱚᱸ ᱱᱟᱱᱟᱱ ᱯᱨᱚᱠᱟᱨ ᱞᱮᱜᱟ ᱜᱮ ᱧᱟᱢᱚᱜᱼᱟ ᱟᱨ ᱥᱤᱵᱤᱞ ᱦᱚᱸ ᱢᱚᱡᱽ ᱵᱩᱡᱷᱟᱹᱜᱼᱟ ᱥᱮ ᱡᱚᱢ ᱨᱮᱦᱚᱸ ᱮᱛᱮᱜ ᱪᱷᱟᱹ ᱫᱟᱠᱟ ᱦᱚᱸ ᱢᱚᱸᱡᱽ ᱟᱨ ᱱᱟᱯᱟᱭ ᱛᱮᱜᱮᱵᱚᱱ ᱡᱚᱢ ᱫᱟᱲᱮᱭᱟᱜᱼᱟ ᱫᱷᱤᱱᱟᱹᱢ ᱚᱱᱮ ᱚᱱᱠᱟ᱾
ᱦᱩ ᱦᱩ
ᱛᱚ ᱚᱱᱮ ᱚᱱᱠᱟ ᱛᱚ ᱟᱞᱮᱭᱟᱜ ᱩᱛᱩ ᱡᱤᱱᱤᱥ ᱫᱚ ᱪᱟᱥ ᱵᱟᱲᱟ ᱦᱩᱭ ᱵᱟᱲᱟᱣ ᱟᱠᱟᱱᱟ᱾ ᱛᱚᱵᱮ ᱢᱮᱱᱮᱫ ᱠᱟᱹᱱᱟᱹᱧ ᱥᱚᱢᱚᱭ ᱠᱚᱦᱚᱸ ᱦᱮᱡ ᱦᱤᱡᱩᱜ ᱠᱟᱱ ᱛᱟᱞᱟᱝᱟ ᱦᱟᱸᱜ ᱛᱚᱵᱮ ᱫᱚᱥᱟᱨ ᱵᱟᱨᱟ ᱟᱨ